ᱦᱩᱸ ᱾
ᱟᱫᱚ ᱞᱮᱸᱭ ᱫᱤᱹᱧ, ᱟᱫᱚ ᱞᱟᱹᱭ ᱫᱟ. ᱧ ᱱᱚᱛᱮ ᱢᱟ, ᱟᱨᱦᱚᱸ ᱧᱤᱸᱫᱟᱹ ᱠᱚ ᱵᱟᱯᱞᱟᱜᱼᱟ ᱾ ᱛᱚᱠᱷᱚᱱ ᱢᱟ ᱟᱨᱦᱚᱸ ᱦᱚᱲ ᱢᱟ ᱠᱟᱹᱴᱤᱡ, ᱦᱚᱸ ᱵᱟᱠᱚ ᱛᱟᱦᱮᱱ ᱦᱟᱱᱷᱟᱜ ᱾
ᱳᱩᱸ ᱡᱚ ᱱᱮᱛᱟᱨ ᱫᱚ, ᱟᱼᱜ ᱪᱮᱫ ᱦᱚᱸ, ᱞᱟ. ᱭ ᱥᱟᱱᱟ ᱢᱮᱭᱟ ᱥᱚᱴᱮ ᱠᱟᱴᱮ ᱡᱚᱛᱚ ᱠᱚ ᱥᱟᱨᱟᱣ ᱫᱟᱲᱮᱭᱟᱜ ᱠᱟᱱᱟ ᱾ ᱟᱨᱠᱤ ᱢᱟ-ᱥᱤᱠᱥ, ᱵᱚᱞᱛᱮ ᱪᱮᱫ ᱞᱮᱠᱟ, ᱡᱮ ᱡᱟᱦᱟᱸᱭ ᱡᱟᱦᱟᱸ ᱞᱮᱠᱟ, ᱪᱟᱞᱟᱜ ᱟᱭ, ᱢᱤᱫ ᱦᱚᱸ ᱢᱟᱱᱮ ᱵᱟᱹᱨᱭᱟ. ᱛᱚᱜ ᱪᱟᱞᱟᱜ ᱟᱭ, ᱚᱸᱰᱮ ᱛᱟᱦᱮᱱᱟᱭ, ᱫᱤᱥᱚᱢ ᱠᱚ ᱩᱱᱠᱩ ᱡᱟᱦᱟᱸᱭ ᱠᱚᱠᱚ ᱪᱟᱞᱟᱜᱼᱟ ᱾ ᱵᱟᱹᱨᱭᱟᱹᱛᱚᱜ ᱩᱱᱠᱩ ᱠᱟᱹᱴᱤᱡ ᱠᱚ ᱾ ᱟᱱᱮ ᱧᱮᱞ ᱵᱟᱲᱟ ᱭᱟᱠᱚ, ᱟᱨᱠᱤ ᱫᱤᱥᱚᱢ ᱠᱚ ᱛᱟᱦᱮᱱᱟ ᱠᱚ ᱢᱟᱱᱮ, ᱢᱤᱫ ᱫᱤᱱ ᱦᱮᱸ, ᱧᱤᱫᱟᱹ ᱵᱮᱲᱟ ᱠᱚ ᱪᱟᱞᱟᱜᱼᱟ, ᱢᱤᱫ ᱫᱤᱱ ᱠᱚ ᱛᱟᱦᱮᱱᱟ ᱾ ᱦᱚᱭᱛᱳ, ᱟᱹᱭᱩᱵ ᱵᱮᱲᱟ ᱠᱚ ᱦᱤᱡᱩᱜᱼᱟ, ᱩᱭᱥᱚᱵ ᱛᱮ, ᱱᱮᱛᱟᱨ ᱫᱚ ᱪᱮᱫ? ᱪᱟᱞᱟᱜ ᱟᱢ ᱟᱹᱭᱩᱵ ᱵᱮᱲᱟ᱾ᱟᱨ ᱥᱩᱵᱷᱚ ᱵᱷᱳᱩᱨ ᱛᱮᱢ ᱫᱟᱹᱲᱟ ᱵᱤᱫᱟᱹᱭ ᱢᱮᱭᱟ ᱠᱚ ᱾
ᱠᱟ ᱠᱟᱞᱮ, ᱚᱱᱛᱮ ᱫᱚ ᱥᱤᱠᱟ ᱵᱟᱰᱟ ᱭᱟᱢ? ᱥᱮᱛᱟᱜ, ᱥᱮᱛᱟᱜ ᱪᱟᱞᱟᱜ ᱟᱠᱚ ᱾ ᱟᱨ ᱱᱚᱜᱼᱚᱭ ᱧᱤᱫᱟᱹ ᱵᱮᱲᱟ ᱠᱚ ᱦᱤᱡᱩᱜᱼᱟ ᱾ ᱢᱟᱱᱮ, ᱢᱤᱫᱴᱟᱝ ᱥᱟᱨᱟ ᱫᱤᱱ ᱫᱚ, ᱚᱱᱰᱮ ᱜᱮᱠᱚ ᱛᱟᱦᱮᱱ ᱠᱟᱱᱟ ᱟᱨᱜᱮ, ᱵᱩᱡᱷᱟᱹᱣ ᱠᱟᱫᱟᱢ
ᱪᱮᱫ ᱮᱢ ᱞᱟᱹᱭᱮᱫᱟ?
ᱥᱤᱧ ᱵᱮᱲᱟ ᱠᱚ, ᱵᱟᱯᱞᱟᱜ ᱜᱮᱭᱟ?
ᱦᱳᱭ! ᱟᱞᱮ ᱚᱱᱛᱮ ᱫᱚ ᱥᱤᱧ ᱵᱮᱲᱟ ᱵᱟᱯᱞᱟ ᱟᱞᱮ ᱾
ᱚᱱᱟ
ᱞᱟᱦᱟ ᱥᱚᱢᱚᱭ ᱠᱚᱜᱮ, ᱵᱷᱟᱹᱜᱤ ᱛᱟᱦᱮᱸ ᱠᱟᱱᱟ ᱾
ᱞᱟᱦᱟ ᱛᱮᱫᱚ ᱫᱚᱝ ᱮᱱᱮᱡ ᱠᱚ ᱤᱭᱟᱹ ᱠᱚᱨᱮ ᱢᱟᱱᱮ ᱟᱞᱟᱫᱟ ᱢᱤᱫᱴᱟᱝ ᱨᱟᱹᱥ ᱠᱟ ᱛᱟᱦᱮᱸ ᱞᱮᱱᱟ ᱱᱮᱛᱟᱨ ᱫᱚ ᱚᱱᱟ ᱠᱚᱨᱮᱱᱟᱜ ᱠᱳᱱᱳ ᱛᱷᱚᱲᱟ ᱤᱱᱴᱟᱨᱮᱥᱴ ᱜᱮ ᱪᱟᱵᱟ ᱟᱠᱟᱱ ᱛᱟᱠᱚᱣᱟ ᱾
ᱟᱫᱚ ᱮᱠᱷᱚᱱ ᱫᱚ ᱱᱚᱜᱼᱚᱭ ᱥᱳᱥᱟᱞ ᱢᱤᱰᱤᱭᱟ ᱡᱩᱜᱽ ᱠᱟᱱᱟ ᱥᱮ ᱟᱫᱚ ᱱᱚᱣᱟ ᱤᱭᱟᱹ ᱯᱤᱪᱷᱚᱱ ᱨᱮᱜᱮ ᱛᱚ ᱦᱚᱲ ᱛᱚ ᱥᱚᱢᱚᱭ ᱮᱢ ᱫᱟᱠᱚ ᱯᱷᱳᱱ ᱯᱤᱪᱷ
ᱟᱫᱚ ᱚᱱᱟ ᱠᱚᱫᱚ ᱞᱟᱹᱭ ᱞᱮᱠᱷᱟᱱ ᱱᱚᱜ ᱵᱟᱹᱜᱤ ᱪᱟ ᱞᱟᱹᱭ ᱞᱮᱠᱷᱟᱱ ᱵᱷᱟᱜᱤ ᱫᱷᱟᱨᱟ ᱜᱮ ᱡᱚᱛᱚ ᱠᱤᱥᱩ ᱾
ᱦᱩᱸ ᱟᱞᱮ ᱡᱮᱢᱚᱱ ᱢᱮᱱᱟᱭᱟ ᱢᱤᱫᱴᱟᱝ ᱜᱟᱛᱮ ᱠᱚᱲᱟ ᱟᱥᱚᱞ ᱵᱟᱯᱞᱟ ᱛᱚ ᱢᱟᱱᱮ ᱡᱷᱚᱛᱚ ᱦᱚᱲᱟᱜ ᱟᱛᱩ ᱨᱮ ᱥᱮ ᱡᱚᱛᱚ ᱫᱤᱥᱚᱢ ᱨᱮ ᱟᱞᱟᱫᱟ - ᱟᱞᱟᱫᱟ ᱤᱭᱟᱹ ᱠᱚ ᱦᱩᱭᱩᱜ ᱛᱟᱠᱚᱣᱟ ᱾ ᱦᱮᱸ
ᱦᱳᱭ
ᱟᱪᱪᱷᱟ ᱟᱯᱮ ᱫᱚ ᱚᱱᱮ ᱯᱚᱱ ᱚᱱᱮ ᱪᱮᱫ ᱠᱚ ᱞᱟᱹᱭᱟ ᱵᱟᱨᱮᱛ ᱤᱛᱟᱹᱫ ᱫᱚ ᱛᱤᱱᱟᱹᱜ ᱜᱟᱱ ᱠᱚ ᱮᱢᱟ ᱠᱚᱣᱟ?
ᱟ ᱦᱮᱸ
ᱵᱟᱨᱮ ᱛᱤᱛᱟᱹᱜ
ᱚᱱᱟ ᱫᱚ ᱵᱟᱹᱧ ᱵᱟᱰᱟᱭᱟ ᱾
ᱢᱟᱱᱮ ᱩᱱᱠᱩ ᱡᱟᱦᱟᱸ ᱜᱟᱹᱭ ᱠᱚᱠᱚ ᱮᱢᱟ ᱠᱚᱫᱚ ᱾
ᱦᱳᱭ ᱟᱫᱚ ᱛᱤᱱᱟᱹᱜ ᱮᱢᱟ ᱠᱚᱣᱟ ᱠᱚ ᱛᱟᱨ ᱨᱮ ᱵᱟᱹᱧ ᱵᱟᱲᱟᱭᱟ ᱚᱱᱟ ᱫᱚ ᱾
ᱟᱪᱪᱷᱟ ᱾
ᱵᱟᱝᱜᱮ ᱟᱫᱚ ᱤᱧ ᱛᱚ ᱚᱱᱠᱟ ᱵᱟᱹᱧ ᱪᱟᱞᱟᱣ ᱵᱟᱲᱟ ᱠᱟᱱᱟ ᱤᱧ ᱦᱚᱸ ᱚᱱᱠᱟ ᱾ ᱵᱟᱹᱧ ᱧᱮᱞ ᱵᱟᱲᱟ ᱠᱟᱫ ᱜᱮᱭᱟ ᱾
ᱩᱱ ᱨᱮᱜᱮ ᱛᱚ ᱤᱧᱟᱹᱜ ᱠᱟᱱ ᱾ ᱟᱯᱟᱱ ᱟᱯᱤᱱ ᱜᱮᱞᱮ ᱛᱚ ᱵᱟᱢ ᱵᱩᱡᱟ ᱚᱱᱟ ᱠᱚᱫᱚ ᱥᱟᱱᱛᱟᱞ ᱤᱭᱟᱹ ᱫᱚ ᱩᱰᱩᱭᱡ ᱤᱫᱤᱫᱟᱰᱚ ᱟᱵᱚ ᱛᱮᱜᱮ ᱜᱮ ᱾
ᱦᱮᱸ ᱟᱫᱚ ᱚᱱᱟ ᱢᱟ ᱠᱟᱛᱷᱟ ᱠᱟᱱ ᱜᱮᱭᱟ ᱟᱫᱚ ᱚᱱᱟ ᱠᱚᱨᱮ ᱵᱟᱢ ᱢᱮᱥᱟ ᱞᱮᱱᱠᱷᱟᱱ ᱛᱚ ᱵᱟᱢ ᱵᱩᱡᱷᱟᱹᱣ ᱫᱟᱲᱮᱭᱟᱜᱼᱟ ᱥᱮ ᱚᱱᱟ ᱠᱚᱨᱮ ᱢᱮᱥᱟᱜ ᱟᱢ ᱛᱚᱵᱮᱭᱟᱱᱟᱜ ᱡᱤᱱᱤᱥ ᱠᱚᱢ ᱧᱮᱞᱟ ᱵᱩᱡᱷᱟᱹᱣᱟᱢ ᱾
ᱚᱱᱟ ᱠᱚᱨᱮᱜ ᱫᱚ ᱢᱮᱥᱟ ᱥᱚᱵ ᱥᱚᱢᱚᱭ ᱚᱱᱟ ᱠᱚᱨᱮᱱᱟᱜ ᱠᱟᱹᱢᱤ ᱦᱚᱨᱟ ᱠᱚ ᱵᱩᱡ ᱦᱩᱭᱩᱜᱼᱟ ᱟᱠᱟ ᱠᱚᱨᱮ ᱪᱮᱫ ᱠᱟᱹᱢᱤ ᱵᱟᱝ ᱠᱟᱹᱢᱤ ᱚᱱᱟ ᱠᱚᱫᱚ ᱥᱮᱬᱟ ᱦᱩᱭᱩᱜᱼᱟ ᱾ ᱚᱠᱚᱭ ᱦᱚᱸ ᱵᱟᱭ ᱥᱮᱬ ᱟᱢᱟ ᱱᱤᱡᱮ ᱛᱮᱜᱮ ᱧᱮᱞ ᱧᱮᱞᱛᱮ ᱥᱮᱬᱟ ᱮᱱᱛᱮ ᱱᱚᱣᱟ ᱫᱚ ᱱᱚᱣᱟ ᱚᱱᱟ ᱫᱚ ᱚᱱᱟ
ᱟᱫᱚ
ᱦᱮᱸ ᱚᱱᱟ ᱫᱚ ᱠᱟᱛᱷᱟ ᱠᱟᱱ ᱜᱮᱭᱟ ᱟᱫᱚ ᱟᱢ ᱡᱩᱫᱤ ᱚᱱᱟ ᱡᱟᱭᱜᱟ ᱨᱮᱜᱮ ᱵᱟᱢ ᱪᱟᱞᱟᱜ ᱠᱟᱱᱟ ᱚᱸᱰᱮ ᱫᱚ ᱟᱫᱚ ᱪᱤ ᱠᱟᱹᱛᱮᱢ ᱵᱩᱡᱷᱣᱟ, ᱦᱩᱸ ᱦᱳᱭ ᱚᱱᱟ ᱡᱟᱭᱜᱟ ᱦᱚᱸ ᱪᱟᱞᱟᱣ ᱫᱚᱨᱠᱟᱨ ᱥᱮ ᱛᱚᱵᱮ ᱟᱱᱟᱢ ᱵᱩᱡᱷᱟᱹᱣ ᱫᱟᱲᱮᱜᱼᱟ ᱾
ᱦᱩᱸ
ᱚ ᱚ ᱟᱫᱚ ᱤᱭᱟᱹ ᱛᱚ ᱚᱱᱟ ᱟᱞᱮ ᱟ ᱟᱹᱛᱩ ᱠᱚᱨᱮᱜ ᱦᱮᱸ ᱢᱟᱱᱮ ᱚᱱᱠᱟ ᱵᱟᱯᱞᱟ ᱦᱩᱭ ᱠᱟᱱᱟ ᱤᱭᱟᱹ ᱠᱚ ᱦᱩᱭ ᱠᱟᱱᱟ ᱦᱮᱸ ᱟᱫᱚ ᱚᱱᱟ ᱥᱚᱢᱚᱭ ᱫᱚ ᱢᱟᱱᱮ ᱵᱟᱹᱧ ᱛᱟᱦᱮᱸ ᱠᱟᱱᱟ ᱾ ᱚᱲᱟᱜ ᱤᱭᱟᱹ ᱫᱚ ᱢᱟᱱᱮ ᱵᱟᱯᱞᱟ ᱥᱚᱢᱚᱭ ᱫᱚ ᱡᱮᱢᱚᱱ ᱚᱱᱠᱟᱡ ᱤᱭᱟᱹ ᱠᱚᱦᱚᱸ ᱪᱮᱫ ᱠᱚ ᱞᱟᱹᱭᱟ ᱛᱳᱢᱟᱨ ᱟᱹ ᱡᱮ ᱤᱭᱟᱹ ᱛᱟᱨᱟᱥᱤᱧ ᱦᱩᱭ ᱠᱟᱱᱟ ᱥᱤᱸᱫᱩᱨ ᱫᱟᱱ ᱠᱚ ᱛᱟᱨᱟᱥᱤᱧ ᱚᱱᱠᱟ ᱦᱚᱸ ᱵᱟᱝᱟ ᱥᱟᱛᱴᱟ ᱟᱴᱴᱟ ᱦᱚᱸ ᱦᱩᱭᱩᱜ ᱜᱮᱭᱟ ᱟᱨᱚᱸ ᱟᱨᱦᱚᱸ ᱧᱤᱫᱟᱹ ᱠᱟᱛᱮᱜ ᱦᱚᱸ ᱦᱩᱭᱩᱜ ᱜᱮᱭᱟ ᱾
ᱮᱸ ᱮᱠᱪᱩᱞᱞᱤ ᱵᱮᱲᱟ ᱨᱟᱠᱟᱵ ᱞᱟᱦᱟᱨᱮ ᱾
ᱦᱩᱸ ᱟᱞᱮ ᱚᱱᱛᱮ ᱫᱚ ᱚᱱᱮ ᱛᱟᱨᱟᱥᱤᱧ ᱦᱚᱸ ᱟᱭᱩᱵ ᱠᱚᱦᱚᱸ ᱚᱱᱠᱟ ᱾
ᱪᱮᱫ ᱦᱚᱸ ᱵᱟᱝ ᱠᱷᱟᱹᱞᱤ ᱠᱷᱩᱠ ᱟᱸᱡᱚᱢᱚᱜ ᱠᱟᱱᱟ ᱡᱷᱮ-ᱡᱷᱟᱨ ᱡᱮᱢᱚᱱ ᱟᱨ ᱠᱤ ᱤᱭᱟᱹ ᱥᱮᱫ-ᱤᱭᱟᱹ ᱥᱮᱫ ᱤᱧ ᱪᱟᱞᱟᱣ ᱞᱮᱱᱟ ᱯᱩᱨᱩᱞᱤᱭᱟᱹ ᱚᱱᱛᱮ, ᱚᱱᱛᱮ ᱢᱟ ᱱᱟ ᱰᱷᱟᱠ ᱟᱛᱮ ᱠᱚ ᱵᱟᱯᱞᱟᱜ-ᱟ ᱾
ᱦᱚᱸ ᱰᱚᱢ ᱞᱮᱠᱟ ᱾
ᱦᱮᱸ ᱚᱱᱮ ᱚᱱᱟ ᱫᱷᱟᱠ ᱢᱟᱱᱮ ᱫᱩᱨᱜᱟᱹ ᱯᱩᱡᱟᱹ ᱠᱚᱨᱮ ᱚᱱᱟ ᱵᱟᱠᱚ ᱤᱭᱟᱹᱭᱟ
ᱦᱚᱸ ᱩᱱᱠᱩ ᱰᱚᱢ ᱜᱮ ᱨᱩᱭᱟᱠᱚ ᱾
ᱦᱚᱸ ᱰᱚᱢ ᱥᱮ ᱪᱮᱫ
ᱚᱱᱟ ᱫᱚ ᱰᱚᱢ ᱜᱮᱠᱚ ᱨᱩᱭᱟ ᱚᱱᱟ ᱫᱚ ᱾
ᱦᱚᱸ ᱚᱱᱟ ᱨᱮᱜᱮ ᱟᱫᱷᱟ ᱧᱤᱫᱟᱹ ᱫᱚ ᱟᱫᱚ ᱱᱚᱛᱮᱱ ᱠᱚ ᱦᱚᱲ ᱫᱚ ᱚᱱᱟ ᱠᱚ ᱵᱟᱯᱞᱟ ᱨᱮᱫᱚ ᱵᱟᱠᱚ ᱯᱚᱥᱟᱜᱼᱟ ᱾ ᱚᱱᱟ ᱠᱚᱫᱚ ᱪᱮᱫ ᱦᱚᱸ ᱵᱟᱝ ᱟᱸᱡᱚᱢᱚᱜ ᱠᱟᱱᱟ
ᱦᱩᱸ ᱟᱯᱮ ᱚᱱᱛᱮ ᱫᱚ ᱦᱩᱸ
ᱱᱚᱛᱮᱱᱟᱜ ᱴᱟᱢᱟᱠ, ᱛᱩᱢᱫᱟᱜ ᱟᱱᱛᱮᱫ ᱵᱟᱯᱞᱟ ᱟᱨ ᱚᱱᱟ ᱤᱭᱟᱹᱛᱮ ᱵᱟᱯᱞᱟ ᱫᱚ ᱱᱤᱛᱚᱜᱟᱜ ᱡᱮ ᱡᱷᱟᱨ-ᱡᱮ ᱡᱷᱟᱨ ᱤᱭᱟᱹ ᱨᱮ ᱰᱤᱯᱷᱟᱨᱮᱱᱴ ᱫᱚ ᱟᱞᱟᱫᱟ-ᱟᱞᱟᱫᱟ ᱾ ᱵᱷᱮᱜᱟᱨ-ᱵᱷᱮᱜᱟᱨ ᱤᱭᱟᱹ ᱠᱟᱱᱟ ᱛᱚ
ᱦᱚᱭ ᱞᱟᱹᱭᱫᱟᱹᱧ ᱟᱯᱮ ᱚᱱᱛᱮ ᱫᱚ ᱛᱤᱱ -ᱛᱤᱨᱮ ᱢᱟᱱᱮ ᱚᱠᱟ ᱡᱟᱭᱜᱟ ᱨᱮ ᱵᱟᱯᱞᱟᱜ ᱠᱚᱣᱟ ᱟᱞᱮ ᱱᱚᱛᱮ ᱡᱮᱢᱚᱱ ᱪᱷᱟᱴᱠᱟᱮ ᱵᱟᱯᱞᱟᱜ ᱠᱚ ᱫᱩᱣᱟᱹᱨ ᱨᱮ ᱟᱨᱠᱤ ᱠᱤ ᱚᱲᱟᱜ ᱨᱮᱱᱟᱜ ᱫᱩᱣᱟᱹᱨ ᱨᱮ
ᱦᱮᱸ ᱦᱚᱭ ᱟᱫᱚ ᱤᱭᱟᱹ ᱚᱱᱟ ᱦᱸᱥᱮᱫ ᱠᱚ ᱞᱟᱹᱭᱟ ᱛᱚᱢᱟᱨ ᱫᱚ ᱦᱚᱸ ᱪᱮᱫ, ᱪᱮᱫ ᱠᱚ ᱞᱟᱹᱭᱟ ᱚᱱᱟ ᱫᱚ ᱦᱤᱲᱤᱧ ᱠᱟᱫᱟᱹᱧ ᱤᱧᱫᱚ ᱫᱩᱣᱟᱹᱨ ᱵᱟᱯᱞᱟ-ᱫᱩᱣᱟᱹᱨ ᱵᱟᱯᱞᱟ ᱫᱚ ᱪᱮᱫ ᱞᱮᱠᱟ ᱦᱩᱭᱩᱜ ᱟ ᱢᱟᱥᱮ ᱞᱟᱹᱭᱢᱮ? ᱢᱟᱨᱚᱜ ᱦᱮᱸᱻᱦᱮᱸ ᱫᱩᱣᱟᱹᱨ ᱵᱟᱯᱞᱟ ᱠᱷᱤᱠ ᱫᱩᱟᱹᱨ ᱨᱮ ᱡᱶᱟᱭ ᱠᱚ ᱧᱮᱞᱮᱭᱟ ᱛᱚ
ᱫᱩᱣᱟᱹᱨ ᱨᱮᱜᱮ ᱵᱟᱯᱞᱟ ᱦᱩᱭᱩᱜ-ᱟ ᱥᱤᱫᱩᱨᱫᱟᱱ
ᱦᱮᱸ ᱦᱩᱸ ᱫᱩᱣᱟᱹᱨ ᱨᱮᱜᱮ ᱪᱟᱵᱟᱭᱚᱜ -ᱟ ᱢᱟ ᱞᱟᱹᱭ ᱵᱤᱱ ᱡᱮ-ᱡᱷᱟᱨ-ᱡᱮ-ᱡᱷᱟᱨ ᱤᱭᱟᱹ ᱟᱨ ᱠᱤ ᱪᱮᱫ ᱪᱮᱛᱟᱱ ᱤᱭᱟᱹ ᱠᱚ ᱵᱟᱯᱞᱟᱜ-ᱟ ᱟᱞᱮ ᱥᱮᱫ ᱪᱮᱫ ᱪᱚᱠᱚ ᱞᱟᱹᱭᱟᱠᱚ ᱚᱱᱟ ᱤᱭᱟᱹᱴᱟᱜ ᱤᱧ ᱦᱤᱲᱤᱧ ᱟᱠᱟ ᱟᱫᱚ
ᱪᱮᱫ?
ᱦᱩᱸ ᱫᱟᱹᱣᱲᱟᱹ ᱪᱮᱛᱟᱱ ᱥᱮ ᱪᱮᱫ
ᱫᱟᱹᱣᱲᱟᱹ ᱪᱮᱛᱟᱱ ᱨᱮᱜᱮ ᱵᱟᱯᱞᱟ ᱫᱚ ᱦᱩᱭᱩᱜ ᱟᱛᱚ ᱟᱫᱚ ᱫᱩᱣᱟᱹᱨ ᱨᱮ ᱢᱟᱱᱮ ᱟᱞᱮᱭᱟᱜ ᱫᱚ ᱡᱮᱢᱚᱱ ᱱᱚᱜ ᱚᱭ ᱤᱭᱟᱹ ᱢᱮᱱᱟᱜ ᱟᱠᱟᱜ-ᱟ
ᱫᱩᱣᱟᱹᱨ ᱨᱮᱫᱚ ᱵᱟᱝ ᱞᱮᱫ ᱫᱚ ᱮᱸᱜᱻ ᱮᱸᱜ ᱻ ᱮᱸᱜᱻ ᱮᱸᱜᱻ ᱵᱟᱝ ᱠᱟᱱᱟ
ᱫᱟᱹᱲᱩᱣᱟᱹ ᱫᱚ ᱫᱟᱹᱲᱩᱣᱟᱹ ᱪᱮᱛᱟᱱ ᱨᱮᱜᱮ ᱛᱚ
ᱫᱟᱹᱲᱩᱣᱟᱹ ᱪᱮᱛᱟᱱ ᱨᱮᱫᱚ ᱦᱚᱸ- ᱦᱚᱸ ᱤᱭᱟᱹ ᱚᱱᱮ ᱡᱟᱭᱜᱟ - - ᱡᱟᱭᱜᱟ ᱴᱟᱜ ᱪᱮᱫ ᱠᱚ ᱞᱟᱹᱭᱟ ᱚᱱᱟ ᱤᱭᱟᱹ ᱠᱟᱱᱟ ᱦᱮᱸ ᱟᱫᱚ ᱡᱮᱡᱷᱟᱨ ᱟᱞᱟᱫᱟ -ᱟᱞᱟᱫᱟ ᱤᱭᱟᱹ ᱛᱚᱠᱚ ᱠᱤᱪᱷᱩ- ᱠᱤᱪᱷᱩ ᱫᱚ ᱫᱟᱹᱲᱣᱟᱹ ᱪᱮᱛᱟᱱ ᱨᱮ ᱵᱟᱠᱚ ᱵᱟᱯᱞᱟᱜ-ᱟ᱾
ᱚᱠᱟ ᱨᱮᱠᱚ ᱵᱟᱯᱞᱟᱜ-ᱟ ᱩᱱᱠᱩ ᱫᱚ?
ᱠᱷᱤ ᱢᱟᱱᱮ ᱪᱮᱫ ᱞᱮᱠᱟ ᱢᱤᱫᱴᱟᱝ ᱤᱭᱟᱹᱨ ᱟᱞᱚ ᱚᱱᱛᱮ ᱢᱤᱫᱴᱟᱝ ᱵᱟᱯᱞᱟᱧ ᱪᱟᱞᱟᱣ ᱞᱮᱱᱟ ᱵᱟᱯᱞᱟ ᱚᱲᱟᱜ ᱫᱟᱹᱭ ᱚᱸᱰᱮᱢᱟ ᱫᱟᱹᱲᱣᱟᱹ ᱪᱮᱛᱟᱱ ᱨᱮ ᱞᱮᱵᱮᱫᱚᱜ ᱵᱟᱝ-ᱟ ᱢᱟᱱᱮ ᱚᱸᱰᱮ ᱚ ᱟᱪᱷᱟ- ᱟᱪᱷᱟ ᱚᱱᱟ ᱫᱚ ᱪᱮᱫ ᱞᱮᱠᱟ ᱟᱠᱟᱱᱟ ᱵᱟᱲᱟᱭᱟᱢ ᱢᱟᱱᱮ ᱡᱩᱫᱤ ᱟᱡᱛᱮ ᱟᱜᱤᱨ ᱠᱟᱛᱮᱜ ᱮ ᱪᱟᱞᱟᱜᱼᱟ ᱴᱷᱤᱠᱜᱮᱭᱟ ᱚᱱᱟ ᱟᱞᱟᱫᱟ ᱵᱟᱯᱞᱟ ᱠᱟᱱᱟ
ᱞᱟᱹᱭ ᱮᱫᱟᱹᱧ ᱦᱮᱸ
ᱚᱱᱟ ᱟᱞᱟᱫᱟ ᱵᱟᱯᱞᱟ ᱠᱟᱱᱟ ᱟᱨ ᱡᱟᱦᱟᱸ ᱧᱮᱞ ᱧᱮᱯᱮᱞ ᱠᱟᱛᱮᱜ ᱥᱟᱨ ᱥᱟᱹᱜᱩᱱ ᱟᱛᱮᱜ ᱡᱟᱦᱟᱸ ᱵᱟᱯᱞᱟᱜ ᱚᱱᱟ ᱟᱞᱟᱫᱟ ᱵᱟᱯᱞᱟ
ᱦᱳᱭ ᱦᱳᱭ ᱟᱯᱮ ᱚᱱᱛᱮ ᱫᱚ ᱟᱯᱮ ᱚᱱᱛᱮ
ᱢᱟᱱᱮ ᱚᱱᱮ ᱢᱟᱱᱮ ᱢᱟᱱᱮ ᱱᱚᱝᱠᱟ ᱟᱜᱤᱨ ᱠᱟᱛᱮᱜ ᱡᱟᱦᱟᱸ ᱵᱟᱯᱞᱟᱜ ᱚᱱᱟ ᱫᱚ ᱫᱟᱹᱨᱣᱟᱹ - - ᱵᱟᱠᱚ ᱞᱟᱫᱮ ᱵᱟᱠᱚ ᱠᱟᱫᱮᱭᱟ ᱫᱟᱹᱲᱣᱟᱹ ᱪᱮᱛᱟᱱ ᱨᱮᱫᱚ
ᱚᱱᱟ ᱢᱟᱱᱮ ᱡᱟᱦᱟᱸᱭ ᱱᱤᱡᱮ ᱛᱮᱠᱚ ᱪᱟᱞᱟᱜ-ᱟ ᱩᱱᱠᱩ ᱫᱚ ᱵᱟᱠᱚ ᱞᱟᱫᱮ ᱠᱚᱣᱟ᱾ ᱵᱟᱠᱚ ᱛᱩᱞ ᱠᱚᱣᱟ ᱦᱚᱸ, ᱦᱚᱸ ᱟᱸᱡᱚᱢ ᱞᱮᱫ ᱛᱟᱦᱮᱸᱫ ᱟᱯᱮᱥᱮᱱ ᱦᱚᱸ ᱚᱱᱠᱟᱜᱮ ᱦᱚᱭ ᱱᱤᱡᱮᱛᱮ ᱪᱟᱞᱟᱣ ᱠᱚ ᱩᱱᱠᱩ ᱫᱚ ᱪᱮᱫ ᱵᱟᱠᱚ ᱛᱩᱞ ᱠᱚᱣᱟ
ᱮᱦᱮᱸᱜ ᱮᱦᱮᱸᱜ ᱮᱦᱮᱸᱜ
ᱟᱫᱚ ᱩᱱᱠᱩ ᱫᱚ ᱛᱟᱦᱚᱞᱮ ᱪᱮᱫ ᱛᱤᱜᱩ ᱠᱟᱛᱮᱜ ᱜᱮ ᱵᱟᱯᱞᱟ ᱦᱩᱭᱩᱜ-ᱟ?
ᱵᱟᱝ-ᱟ ᱛᱩᱞ ᱫᱚᱠᱚ ᱛᱩᱞ ᱠᱚᱣᱟ ᱛᱚ ᱟᱫᱚ ᱫᱟᱹᱲᱣᱟᱹ ᱨᱮᱫᱚ ᱵᱟᱠᱚ ᱫᱮᱡ ᱠᱚᱣᱟ
ᱟᱫᱚ ᱪᱮᱫ ᱨᱮᱠᱚ ᱛᱩᱞ ᱠᱚᱣᱟ?
ᱠᱤ ᱡᱟᱱᱤ ᱪᱮᱫ ᱨᱮᱪᱚ ᱠᱚ ᱛᱩᱞ ᱠᱚᱣᱟ ᱛᱚ ᱚᱱᱟ ᱜᱤᱧ ᱵᱟᱲᱟᱭᱟ ᱫᱟᱹᱲᱣᱟᱹ ᱨᱮ ᱛᱚ - - ᱚᱱᱟ ᱠᱷᱟᱹᱛᱤᱨ ᱠᱚ ᱠᱷᱟᱹᱯᱟᱹ ᱨᱤᱭᱮᱱᱟ ᱫᱚᱢᱮ ᱵᱩᱡᱷᱟᱹᱣ ᱠᱮᱜ ᱟᱢ ᱟᱫᱚ ᱠᱷᱟᱹᱯᱟᱹᱨᱤ ᱚᱱᱟ ᱪᱮᱫ ᱢᱟᱺᱡᱷᱤ ᱚᱱᱠᱟ ᱤᱭᱟᱹ ᱠᱟᱛᱮᱜ ᱫᱟᱹᱲ ᱠᱟᱜᱼᱟ ᱟᱫᱚ ᱟᱹᱛᱩ ᱨᱮᱱ ᱫᱚ ᱡᱷᱚᱛᱚ ᱢᱟᱺᱡᱷᱤ ᱜᱮ ᱡᱚᱛᱚ ᱠᱤᱪᱷᱩ ᱠᱟᱱᱟᱭ ᱥᱮ ᱢᱟᱡᱷᱤ ᱪᱷᱟᱨᱟ ᱪᱮᱫ ᱦᱚ ᱵᱟᱝ᱾
ᱦᱳᱭ ᱦᱳᱭ ᱵᱟᱯᱞᱟ ᱥᱚᱢᱚᱭ ᱢᱟ ᱚᱱᱟ ᱠᱚᱜᱮ ᱦᱟ
ᱦᱮᱸ ᱟᱫᱚ ᱪᱮᱫ ᱢᱟᱱᱮ ᱢᱟᱡᱷᱤ ᱞᱟᱹᱭ ᱠᱟᱛᱮ ᱫᱟᱲ ᱠᱮᱫᱟᱭ᱾ ᱚᱱᱟ ᱚᱱᱟ ᱞᱟᱹᱭ ᱠᱷᱟᱹᱵᱚᱨ ᱦᱩᱭᱩᱜ ᱠᱟᱱ ᱛᱟᱭ ᱡᱮ ᱟᱞᱮ ᱫᱚ ᱫᱟᱹᱨᱩᱣᱟᱹ ᱪᱮᱛᱟᱱ ᱨᱮᱫᱚ ᱵᱟᱞᱮ ᱵᱟᱯᱞᱟᱭᱟ ᱚᱱᱟ ᱠᱟᱛᱷᱟᱴᱟᱜ ᱜᱮ ᱤᱧ ᱠᱷᱟᱹᱞᱤᱧ ᱟᱸᱡᱚᱢ ᱠᱮᱜᱼᱟ, ᱟ ᱢᱮᱱᱫᱟ ᱠᱚᱛ ᱜᱮ ᱵᱟᱯ ᱢᱚᱱ ᱟᱫᱚ ᱱᱤᱭᱟᱹ ᱠᱟᱛᱮᱜᱮ ᱟᱫᱚ ᱟᱫᱚ ᱢᱟᱡᱷᱤ ᱟᱰᱤ ᱤᱭᱟ ᱠᱟᱛᱮᱼᱼ ᱚᱱᱮ ᱠᱟᱛᱷᱟ ᱠᱚ ᱡᱮ ᱵᱩᱡᱷᱟᱹᱣᱩᱡᱤ ᱠᱟᱛᱮᱫ ᱫᱚ ᱟᱹᱜᱩ ᱠᱮᱫᱮᱭᱟ ᱠᱟᱹᱴᱤᱡ ᱵᱷᱟᱜᱟᱣ ᱠᱟᱛᱮ ᱛ ᱩᱱᱤᱚᱱᱮ ᱪᱮᱲᱟᱣ ᱪᱮᱫ? ᱚ ᱵᱟᱝ ᱦᱩᱭᱩᱜ ᱠᱟᱱᱟ ᱥ
ᱦᱳᱭ ᱦᱳᱭ᱾
ᱟᱪᱪᱷᱟ ᱟᱯᱮᱼᱼ ᱟᱯᱮ ᱚᱸᱰᱮ ᱫᱚ ᱢᱟᱱᱮ ᱛᱤᱱ ᱜᱚᱴᱟᱝ ᱢᱤᱫᱴᱟᱝ ᱜᱮ ᱢᱟᱡᱷᱤ ᱛᱟᱯᱮᱥᱮ?
ᱦᱳᱭ ᱢᱚᱱᱮ ᱦᱚᱸ᱾
ᱦᱮᱸ
ᱦᱳᱭ᱾
ᱪᱟᱯ ᱫᱚ ᱯᱟᱴᱤ ᱜᱚᱛ ᱠᱚ ᱵᱤᱵᱟᱫ ᱜᱮᱭᱟ ᱥᱮ
ᱟᱞᱮ ᱫᱚ ᱯᱟᱴᱤ ᱜᱚᱸᱛᱚ ᱵᱤᱵᱟᱹᱫ ᱢᱮᱱᱟᱜ ᱟᱠᱟᱫᱟ ᱟᱫᱚ ᱠᱟᱹᱴᱤᱡ ᱦᱚᱸ ᱛᱚ ᱵᱟᱨ ᱵᱟᱨᱭᱟ ᱢᱟᱹᱡᱷᱤ ᱢᱮᱱᱟᱜ ᱠᱤᱱᱟᱹ ᱞᱟᱦᱟ ᱫᱚ ᱢᱤᱫᱴᱟᱝ ᱜᱮ ᱛᱟᱦᱮᱸ ᱠᱟᱱᱟ᱾
ᱚᱱᱟᱜᱮ ᱤᱭᱟᱹ ᱫᱚ ᱠᱟᱱᱟ ᱟᱹᱛᱳ ᱨᱮᱫᱚ ᱦᱮᱸ ᱦᱮ ᱵᱟᱝ ᱟᱸᱡᱚᱢ ᱴᱷᱤᱠᱟᱹᱜ ᱠᱟᱱᱟ
ᱦᱳᱭ ᱦᱟᱱᱟ ᱯᱟᱴᱤ ᱠᱟᱨᱚᱱ ᱦᱟᱱᱟ ᱯᱟᱴᱤ ᱨᱮ ᱡᱚᱠᱷᱚᱱ ᱵᱟᱯᱞᱟ ᱦᱩᱭᱩᱜᱼᱟ ᱱᱚᱣᱟ ᱯᱟᱴᱤ ᱫᱚ ᱵᱟᱠᱚ ᱪᱟᱞᱟᱜ ᱟ ᱥᱮ᱾ ᱛᱟᱦᱚᱞᱮ ᱨᱟᱦᱚᱞᱟ ᱯᱟᱴᱤ ᱨᱤᱱᱤᱡ ᱩᱱᱠᱩ ᱟᱠᱚᱭᱤᱡ ᱜᱮ ᱤᱭᱟ ᱛᱟᱦᱮᱱᱟᱭ᱾ ᱢᱟᱡᱮ ᱤᱭᱟᱹ ᱠᱚ ᱡᱚᱛᱚ ᱢᱟᱱᱮ ᱡᱟᱦᱟᱸᱭ ᱠᱚᱜᱮ ᱟᱨᱠᱤ ᱠᱟᱹᱢᱤ ᱦᱚᱲ ᱞᱟᱹᱜᱤᱫ ᱡᱟᱦᱟᱸᱟᱭ ᱠᱚ, ᱫᱚᱨᱠᱟᱨᱚᱜᱼᱟ ᱠᱚ ᱩᱱᱠᱩ᱾
ᱦᱮᱸ
ᱥᱩᱫᱩ ᱩᱱᱠᱩ ᱡᱟᱦᱮᱨ ᱨᱮ ᱡᱟᱦᱟᱸᱭ ᱠᱚ ᱵᱚᱸᱜᱟᱭ ᱫᱚ
ᱦᱮᱸ
ᱩᱱᱤ ᱩᱱᱤ ᱦᱚᱸ ᱩᱱᱤ ᱩᱱᱤ ᱫᱚ ᱤᱭᱟᱹ ᱢᱤᱫᱴᱟᱝ ᱢᱤᱫᱴᱟᱝ ᱤᱭᱟᱹᱜᱮ ᱚᱱᱟ ᱵᱚᱝᱥᱚ ᱨᱮᱱ ᱜᱮ ᱵᱚᱸᱜᱟᱭᱟᱠᱚ ᱢᱟᱹᱡᱷᱤ ᱵᱚᱝᱥᱚ ᱞᱟᱹᱭᱟᱠᱚ ᱚᱱᱟᱜᱮ᱾
ᱚᱱᱟ ᱵᱚᱝᱥᱚ ᱨᱮᱱ ᱜᱮ ᱵᱚᱸᱜᱟᱭ ᱵᱚᱸᱜᱟᱭᱟᱠᱚ ᱟᱨᱠᱤ᱾ ᱢᱟᱱᱮ ᱚᱱᱟ ᱫᱚ